ᱦᱮᱸ
ᱨᱚᱲ ᱵᱮᱱ ᱟᱸᱡᱚᱢᱮᱫ ᱞᱮᱛᱟᱞᱤᱧᱟ
ᱦᱮᱸ ᱜᱚᱢᱠᱮ ᱟᱸᱡᱚᱢᱚᱜ
ᱟᱵᱮᱱᱟᱜ ᱦᱚᱸᱞᱤᱧ ᱟᱸᱡᱚᱢᱫᱟ ᱱᱟᱯᱚᱭ ᱜᱮ᱾
ᱟᱨ ᱜᱚᱢᱠᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱪᱤᱠᱟᱹ ᱦᱚᱸ ᱵᱟᱝ ᱱᱚᱜᱼᱚᱭ ᱛᱚ ᱵᱮᱥᱤ ᱮᱢ ᱠᱟᱛᱮᱜ ᱫᱩᱲᱩᱵ ᱦᱩᱭ ᱟᱠᱟᱱᱟ᱾
ᱚᱱᱛᱮᱱᱟᱜ ᱦᱚᱭ ᱦᱤᱥᱤᱫ ᱠᱚ ᱚᱠᱟ ᱞᱮᱠᱟ ᱜᱚᱢᱠᱮ?
ᱪᱮᱫ?
ᱦᱚᱭ ᱦᱤᱥᱤᱫ ᱞᱟᱹᱭᱮᱫᱟᱧ ᱚᱱᱛᱮ ᱦᱚᱭ ᱦᱤᱸᱥᱤᱫ ᱠᱚ ᱚᱠᱟᱞᱮᱠᱟ ᱢᱟᱱᱮ ᱥᱤᱛᱩᱝ ᱜᱚᱨᱚᱢ
ᱚ ᱱᱟᱯᱟᱭ ᱜᱮ ᱱᱚᱛᱮ ᱦᱚᱸ ᱥᱤᱛᱩᱝ ᱠᱟᱫᱟᱭ ᱦᱚᱞᱟ ᱢ ᱢᱟᱽᱫᱷᱮ ᱨᱮ ᱫᱟᱜ ᱡᱟᱹᱲᱤ ᱠᱮᱫᱟᱭ ᱛᱚ ᱜᱚᱨᱚᱢ ᱛᱮ ᱜᱮ ᱫᱚᱢᱮ ᱜᱚᱨᱚᱢ ᱠᱟᱱᱟ
ᱦᱮᱸ ᱦᱮᱸ ᱟᱞᱮᱮᱱ ᱥᱮᱫ ᱫᱚ ᱦᱜ ᱫᱟᱜ ᱡᱟᱹᱲᱤ ᱦᱜ ᱵᱟᱨᱯᱮ ᱫᱤᱱ ᱦᱩᱭᱱᱟ ᱫᱟᱜ ᱡᱟᱹᱲᱤ ᱫᱚ ᱵᱟᱝ ᱧᱮ ᱫᱷᱟᱹᱵᱤᱡ ᱵᱟᱝ ᱮ ᱢᱚᱱᱫᱷᱮ ᱪᱟᱥ ᱟᱵᱟᱫ ᱠᱟᱹᱢᱤ ᱠᱚᱦᱚᱸ ᱟᱨᱟᱢᱵᱷᱚ ᱦᱩᱭᱩᱜ ᱞᱟᱹᱜᱤᱫ ᱟᱨ ᱫᱟᱜᱦᱚ ᱵᱟᱭ ᱡᱟᱲᱤᱭᱮᱜ-ᱟ ᱦᱮᱸ ᱥᱮ
ᱪᱟᱥᱟᱵᱟᱫ ᱠᱟᱹᱢᱤ ᱠᱚ ᱫᱚ ᱛᱤᱱᱟᱹᱜ ᱥᱟᱹᱜᱤᱧ ᱜᱚᱢᱠᱮ
ᱦᱳᱭ ᱨᱚᱦᱚᱭ ᱠᱚᱫᱚ ᱟᱹᱣᱨᱤᱭᱟᱜᱼᱟ ᱛᱟᱨᱯᱚᱨ ᱤᱭᱟᱹ ᱦᱚᱸ ᱦᱩᱲᱩ ᱦᱚᱸ ᱜᱟᱹᱪᱷᱤ ᱠᱟᱱᱟ ᱞᱟᱹᱴᱩ ᱜᱮ
ᱟᱪᱪᱷᱟ
ᱮᱨᱯᱚᱨᱮ ᱵᱟᱝ ᱫᱟᱜ ᱠᱷᱟᱹᱛᱤᱨ ᱜᱮ ᱵᱟᱝ ᱨᱚᱦᱚᱭ ᱜᱟᱱᱚᱜ ᱠᱟᱱᱟ
ᱟᱪᱷᱟ ᱟᱪᱷᱟ ᱦᱮᱸᱛᱚ ᱠᱟᱛᱷᱟ ᱢᱟ ᱠᱟᱱ ᱜᱮᱭᱟ ᱛ ᱚᱱᱟ ᱫᱟᱜ ᱡᱩᱫᱤ ᱵᱟᱭ ᱡᱟᱲᱤᱭᱟ ᱪᱤᱠᱟᱹᱛᱮ ᱦᱟᱹᱜ ᱟᱵᱚᱵᱚᱱ ᱨᱚᱦᱚᱭᱟ ᱵᱟᱝ
ᱦᱳᱭ
ᱦᱮᱞᱳ ᱜᱚᱝᱠᱮ ᱚᱱᱟ ᱟᱨ ᱦᱩᱲᱩ ᱟᱯᱮ ᱚᱱᱛᱮ ᱫᱚ ᱛᱟᱦᱞᱮ ᱨᱚᱦᱚᱭ ᱫᱚ ᱟᱹᱰᱤ ᱟᱵᱷᱚᱜᱼᱟ
ᱟᱯᱮᱚᱱᱛᱮ ᱫᱚ ᱡᱟᱦᱟᱸ ᱞᱮᱠᱟ ᱱᱚᱜᱼᱚᱭ ᱦᱩᱲᱩ ᱠᱚ ᱡᱩᱫᱤ ᱵᱟᱝ ᱦᱩᱭᱩᱜᱼᱟ ᱥᱮ ᱤᱭᱟᱹ ᱫᱟᱜ ᱵᱟᱭᱡᱟᱹᱲᱤ ᱨᱮ ᱫᱚ ᱪᱮᱠᱟᱭᱟᱢ ᱟᱫᱚ ᱟᱞᱮ ᱱᱚᱛᱮ ᱫᱚ ᱫᱟᱜ ᱵᱟᱭᱡᱟᱹᱲᱤ ᱨᱮ ᱦᱚ ᱱᱚᱜᱼᱚᱭ ᱱᱤᱛᱚᱜ ᱫᱚ ᱟᱯᱱᱟᱨ ᱠᱚᱣᱟᱜ ᱢᱤᱱᱤᱥᱤᱞᱚ ᱠᱚ ᱢᱮᱱᱟᱜ ᱟᱠᱟᱫᱟ ᱛᱚ ᱚᱱᱟ ᱛᱮᱜᱮ ᱟᱞᱮ ᱫᱚᱞᱮ ᱨᱚᱦᱚᱭ ᱵᱟᱲᱟᱭ ᱜᱮᱭᱟᱞᱮ
ᱚᱸ
ᱟ ᱪ ᱢ ᱥᱤ ᱠᱚᱮᱱ ᱟᱪ
ᱟᱞᱮ ᱱᱚᱛᱮ ᱫᱚ ᱵᱟᱹᱱᱩᱜᱼᱟ ᱢᱤᱱᱤ ᱠᱚᱫᱚ ᱚᱱᱮ ᱜᱟᱰᱟ ᱜᱮ ᱢᱮᱱᱟᱜ ᱛᱟᱞᱮᱭᱟ
ᱟᱪᱪᱷᱟ ᱟᱪᱪᱷᱟ ᱟᱪᱪᱷᱟ ᱜᱟᱰᱟ ᱜᱟᱰᱟ ᱫᱟᱜ ᱛᱟᱦᱞᱮ ᱵᱟᱝ ᱛᱟᱦᱞᱮ ᱜᱚᱢᱠᱮ ᱟᱯᱮ ᱚᱱᱛᱮ ᱫᱚ ᱟ ᱫᱚ ᱵᱚᱪᱷᱚᱨ ᱨᱮᱫᱚ ᱛᱤᱱ ᱡᱚᱠᱷᱚᱱ ᱯᱮ ᱤᱭᱟᱹᱭᱟ ᱦᱩᱲᱩ ᱠᱚᱫᱚ ᱯᱮ ᱨᱚᱦᱚᱭ ᱵᱟᱲᱟᱭ ᱜᱮᱭᱟ
ᱦᱳᱭ ᱢᱤᱫ ᱫᱷᱟᱣ ᱜᱮ ᱪᱟᱥ ᱫᱚ ᱦᱩᱭᱩᱜ ᱜᱮᱛᱟᱞᱮᱭᱟ ᱟᱞᱮᱭᱟᱜ
ᱟᱪᱪᱷᱟ ᱟᱪᱪᱷᱟ ᱢᱤᱫ ᱡᱚᱦᱚᱜ ᱜᱮ ᱵᱟᱝ
ᱦᱮᱸ ᱦᱳᱭ
ᱟᱪᱪᱷᱟ ᱟᱪᱪᱷᱟ ᱮᱛᱚ ᱛᱟᱦᱚᱞᱮ ᱱᱚᱜᱼᱚᱭ ᱡᱮ ᱫᱟᱜ ᱵᱟᱭ ᱡᱟᱹᱲᱤᱭᱟᱤᱭᱟ ᱛᱟᱦᱚᱞᱮ ᱫᱟᱜ ᱠᱚ ᱥᱮᱢᱟ ᱡᱟᱹᱲᱤ ᱯᱷᱚᱠᱥ ᱜᱮ ᱛᱟᱦᱚᱞᱮ ᱦᱩᱲᱩ ᱮᱞ ᱠᱚᱫᱚ ᱯᱮ ᱨᱚᱦᱚᱭ ᱜᱮᱭᱟ ᱵᱟᱝ ᱦᱮᱸᱛᱚ ᱟᱹᱰᱤ
ᱦᱮᱸ ᱞᱟᱹᱭ ᱵᱤᱱ
ᱱᱚᱜᱼᱚᱭ ᱛᱚ ᱛᱟᱦᱚᱞᱮ ᱟᱹᱰᱤ ᱫᱩᱠ ᱨᱮᱱᱟᱜ ᱠᱟᱛᱷᱟ ᱱᱚᱜᱚᱭ ᱡᱩᱫᱤ ᱵᱟᱭ ᱫᱟᱜᱟ ᱦᱮᱸ ᱥᱮ ᱱᱤᱭᱟᱹ ᱵᱤᱫ ᱡᱟᱦᱟᱸ ᱞᱮᱠᱟ ᱵᱟᱭ ᱫᱟᱜᱮᱜᱼᱟ ᱧᱮᱞᱮᱫ ᱜᱮᱵᱚᱱ ᱠᱷ ᱱᱚᱣᱟ ᱫᱚ ᱟᱹᱰᱤ ᱫᱩᱠ ᱢᱩᱦᱤᱢ ᱫᱤᱱ ᱠᱟᱱᱟ ᱵᱟᱝ ᱟᱵᱚ ᱞᱟᱹᱜᱤᱫ ᱚᱱᱠᱟ ᱡᱩᱫᱤ ᱵᱟᱭ ᱫᱟᱜᱟ ᱵᱟᱝ
ᱦᱮᱸ
ᱚ
ᱡᱮᱢᱚᱱ ᱟᱞᱮ ᱱᱚᱛᱮ ᱫᱚ ᱦᱟᱸᱜ ᱦᱩᱲᱩ ᱠᱚᱫᱚ ᱦᱟᱸᱜ ᱵᱟᱨ ᱡᱚᱠᱷᱚᱱ ᱞᱮ ᱪᱟᱥᱟ ᱵᱚᱪᱷᱚᱨ ᱫᱟᱜ ᱫᱟᱜ ᱨᱮᱱᱟᱜ ᱫᱚ ᱚᱥᱩᱵᱤᱫᱟ ᱵᱟᱹᱱᱩᱜᱼᱟᱛᱚ ᱢᱤᱱᱤᱥᱤᱯᱚ ᱠᱚ ᱢᱮᱱᱟᱜ ᱠᱟᱫᱟ ᱟᱯᱱᱟᱨ ᱠᱚᱣᱟᱜ ᱟᱨ ᱱᱚᱝᱠᱟ ᱫᱟᱜ ᱯᱟᱭ ᱫᱟᱜᱽ ᱨᱮᱦᱚᱸ ᱚᱱᱟᱛᱮ ᱟᱞᱮ ᱫᱚ ᱦᱟᱸᱜ ᱥᱤᱭᱟᱹ ᱛᱮᱜᱮᱞᱮ ᱨᱚᱦᱚᱭ ᱜᱮᱭᱟ
ᱦᱮᱸ
ᱥᱮᱨᱢᱟ ᱡᱟᱹᱲᱤ ᱦᱚᱸᱞᱮ ᱛᱟᱹᱜᱤ ᱜᱮᱭᱟ ᱟᱨ ᱡᱚᱠᱷᱚᱱ ᱞᱮ ᱧᱮᱞᱫᱟ ᱵᱟᱭ ᱫᱟᱜᱮᱜᱼᱟ ᱪᱤᱠᱟᱭᱟᱢ ᱚᱱᱟ ᱢᱤᱱᱤ ᱠᱚᱜᱮ ᱪᱟᱹᱞᱩ ᱠᱟᱛᱮᱫ ᱜᱮᱞᱮ ᱨᱚᱦᱚᱭ ᱠᱟᱜᱼᱟ
ᱚ ᱛᱟᱦᱞᱮ ᱟᱯᱮ ᱥᱮᱫ ᱫᱚ ᱦᱩᱲᱩ ᱠᱚ ᱪᱟᱥ ᱜᱮᱭᱟ ᱥᱮ ᱟᱨᱚ ᱡᱟᱦᱟᱱᱟᱜ ᱥᱚᱵᱡᱤ ᱠᱚᱠᱚ
ᱦᱩᱲᱩ ᱥᱟᱶᱛᱮ ᱟᱨᱚ ᱮᱢᱟᱱ ᱮᱢᱟᱱ ᱡᱟᱦᱟᱸ ᱠᱚ ᱥᱚᱵᱡᱤ ᱠᱚ ᱢᱮᱱᱟᱜ ᱟᱠᱟᱫᱟ ᱚᱱᱟ ᱠᱚᱦᱚᱸᱞᱮ ᱪᱟᱥ ᱜᱮᱭᱟ ᱦᱮᱸ ᱦᱩᱲᱩ ᱢᱟ ᱢᱮᱱᱟᱜ ᱟᱠᱟᱟᱜ ᱜᱮ ᱚᱱᱟ ᱥᱟᱶᱛᱮ ᱚᱱᱟ ᱦᱚᱸ ᱠᱚᱞᱮ ᱪᱟᱥᱟ ᱥᱚᱵᱽᱡᱤ ᱠᱚ ᱡᱟᱦᱟᱸ ᱛᱤᱱᱟᱹᱜ ᱢᱮᱱᱟᱜ ᱟᱠᱟᱫᱟ ᱟᱞᱮ ᱫᱚ ᱡᱚᱛᱚᱮ ᱢᱟᱱᱮ ᱪᱟᱥ ᱟᱵᱟᱫ ᱛᱮᱫᱚ ᱟᱞᱮ ᱱᱚᱱᱚᱛ ᱫᱚ ᱵᱷᱟᱜᱤ ᱜᱮ ᱮᱱᱮᱡ ᱫᱷᱟᱱᱮᱡ ᱦᱩᱭᱩᱜᱼᱟ᱾ ᱱᱤᱛᱚᱝ ᱠᱤᱪᱷᱩ ᱜᱮ ᱫᱟᱜ ᱨᱮᱱᱟᱜᱵᱚᱱ ᱵᱟᱲᱟᱭ ᱮᱱᱟ ᱫᱟᱜ ᱨᱮᱱᱟᱜ ᱟᱱᱟᱴ ᱠᱷᱟᱹᱛᱤᱨ ᱫᱚ ᱡᱟᱦᱟᱱᱟᱜ ᱠᱚ ᱵᱟᱵᱚᱱ ᱪᱟᱥ ᱫᱟᱲᱮᱭᱟᱜᱼᱟ ᱵᱟᱝ
ᱦᱮᱸ ᱦᱮᱸ
ᱚᱱᱟ ᱚᱱᱛᱮ ᱫᱚ ᱵᱷᱟᱜᱤ ᱜᱮ ᱤᱭᱟᱹ ᱠᱚᱫᱚ ᱯᱚᱨᱤᱥᱛᱷᱤᱛᱤ ᱠᱚᱫᱚ ᱟᱫᱚ ᱤᱱᱟᱹ ᱠᱟᱛᱤᱨ ᱡᱚ ᱡᱚᱛᱚᱢᱟᱜ ᱜᱮ ᱪᱟᱥ ᱦᱩᱭᱩᱜ ᱜᱮᱭᱟ᱾ ᱱᱚᱛᱮ ᱫᱚ
ᱚ
ᱱᱚᱜᱚᱭ ᱡᱮᱢᱚᱱ ᱱᱤᱭᱟᱹ ᱜᱷᱟᱹᱲᱤᱡ ᱟᱞᱮ ᱥᱚᱵᱽᱡᱤ ᱠᱚᱞᱮ ᱨᱚᱦᱚᱭ ᱠᱟᱜᱼᱟ, ᱥᱚᱥᱟ ᱠᱚᱞᱮ ᱨᱚᱦᱚᱭ ᱠᱟᱜᱼᱟ᱾ ᱛᱟᱯᱚᱨᱮ ᱚᱱᱛᱮ ᱡᱷᱤᱸᱜᱟᱹ ᱠᱚ ᱦᱮᱸ ᱛᱟᱯᱚᱨᱮ ᱱᱚᱜᱼᱚᱭ ᱠᱚᱨᱚᱞᱟ ᱠᱚᱞᱮ ᱨᱚᱦᱚᱭ ᱠᱟᱜᱼᱟ᱾ ᱱᱤᱭᱟᱹ ᱦᱟᱹᱵᱤᱡ ᱟᱨᱠᱤ ᱚᱱᱟ ᱟᱲᱟᱜ ᱥᱟᱠᱟᱢ ᱵᱚᱞᱛᱮ ᱚᱱᱟ ᱠᱩᱞᱢᱤ ᱟᱲᱟᱜ ᱞᱮ ᱨᱚᱦᱚᱭ ᱠᱟᱜᱼᱟ ᱦᱳᱭ ᱛᱚᱵᱮ ᱦᱟᱸᱜ ᱟᱱᱮᱡ ᱫᱷᱟᱱᱮᱡ ᱦᱩᱭᱩᱜᱼᱟ ᱡᱟᱦᱟᱸᱧ ᱞᱟᱹᱭ ᱠᱮᱫ ᱞᱮᱠᱟ᱾
ᱦᱳᱭ!
ᱟᱫᱚ ᱟᱯᱮ ᱚᱱᱛᱮ ᱫᱚ ᱛᱟᱦᱟᱞᱮ ᱚᱱᱟ ᱠᱚ ᱨᱚᱦᱚᱭ ᱦᱩᱭ ᱠᱟᱱᱟ ᱥᱮ ᱵᱟᱝ?
ᱦᱮᱸ ᱟᱞᱮ ᱱᱚᱛᱮ ᱫᱚ ᱨᱚᱦᱚᱭ ᱵᱚᱞᱛᱮ ᱜᱮᱞᱮ ᱚᱱᱟ ᱚᱱᱠᱟᱜᱮ ᱢᱟᱱᱮ ᱚᱲᱟᱜ ᱵᱟᱲᱜᱮ ᱠᱚᱨᱮ ᱚᱱᱟᱜᱮ ᱢᱟᱱᱮ ᱚᱱᱠᱟ ᱫᱚ ᱢᱟᱴᱷ ᱤᱭᱟᱹ ᱤᱭᱟᱹ ᱠᱚᱨᱮ ᱫᱚ ᱠᱷᱮᱛ ᱠᱚᱨᱮ ᱫᱚ ᱵᱟᱞᱮ ᱨᱚᱦᱚᱭ ᱜᱮᱭᱟ᱾ ᱛᱚ ᱚᱲᱟᱜ ᱵᱟᱲᱜᱮ ᱠᱚᱨᱮᱜᱮ ᱚᱱᱟ ᱜᱮᱭᱟ ᱠᱚᱸᱰᱷᱟ ᱠᱚ
ᱟᱯᱱᱟᱨ ᱠᱚ ᱡᱚᱢ ᱞᱟᱹᱜᱤᱫ ᱵᱟᱝ?
ᱦᱳᱭ ᱚᱲᱟᱜ ᱡᱚᱢ ᱞᱮᱠᱟ᱾
ᱟᱪᱪᱷᱟ ᱦᱮᱸ ᱚᱱᱟ ᱦᱚ ᱠᱟᱛᱷᱟ ᱠᱟᱱ ᱜᱮᱭᱟ ᱟᱫᱚ ᱟᱞᱮ ᱱᱚᱛᱮ ᱫᱚ ᱱᱟᱜ ᱱᱟᱥᱮ ᱠᱟᱹᱣᱰᱤ ᱟᱨᱡᱟᱣ ᱞᱟᱹᱜᱤᱫ ᱦᱚᱸ ᱟᱫᱚ ᱚᱱᱮ ᱡᱟᱦᱟᱸᱟᱧ ᱞᱟᱹᱭ ᱠᱮᱜᱼᱟ᱾ ᱫᱟᱜ ᱨᱮᱱᱟᱜ ᱟᱥᱩᱵᱤᱫᱟ ᱢᱮᱱᱟᱜᱼᱟ ᱛᱚ᱾ ᱟᱫᱚ ᱤᱱᱟᱹ ᱤᱭᱟᱹ ᱛᱮ ᱟᱞᱮᱫᱚ ᱦᱟᱸᱜ ᱢᱟᱱᱮ ᱚᱱᱟ ᱥᱟᱶᱛᱮ ᱦᱩᱲᱳ ᱟᱨ ᱥᱟᱶᱛᱮ ᱚᱱ ᱚᱱᱟ ᱠᱚᱞᱮ ᱨᱚᱦᱚᱭ ᱜᱮᱭᱟ ᱡᱟᱦᱟᱸ ᱠᱚ ᱴᱟᱺᱰᱤ ᱧᱚᱜ ᱡᱟᱭᱜᱟ ᱠᱚᱥᱮ ᱚᱱᱟ ᱠᱚᱫᱚ ᱟᱞᱮ ᱫᱚ ᱦᱟᱸᱜ ᱦᱩᱲᱩ ᱠᱚᱫᱚ ᱵᱟᱝᱞᱮ ᱨᱚᱦᱚᱭᱭᱟ ᱦᱟᱱᱟ ᱥᱚᱵᱽᱡᱤ ᱠᱚᱞᱮ ᱨᱚᱦᱚᱭ ᱜᱮᱭᱟ᱾ ᱟᱫᱚ ᱚᱱᱟ ᱥᱟᱶᱛᱮ ᱯᱩᱭᱥᱟᱹ ᱦᱚᱸ ᱦᱩᱭᱩᱜ ᱜᱮᱭᱟ ᱟᱨ ᱚᱱᱛᱮ ᱢᱤᱫᱴᱟᱝ ᱢᱟᱱᱮ ᱢᱤᱫᱴᱟᱝ ᱚᱲᱟᱜ ᱠᱟᱹᱢᱤ ᱵᱟᱝ ᱪᱟᱣ ᱠᱟᱛᱮ ᱨᱮᱦᱚᱸ ᱟᱞᱮ ᱫᱚ ᱦᱟᱸᱜ ᱚᱲᱟᱜ ᱚᱱᱟᱜ ᱚᱱᱟ ᱠᱚᱞᱮ ᱨᱚᱦᱚᱭᱟ ᱠᱟᱹᱣᱰᱤ ᱟᱨᱡᱟᱣ ᱨᱮᱱᱟᱜ ᱢᱤᱫᱴᱟᱝ ᱥᱳᱨᱥ ᱢᱳᱴᱟᱢᱩᱴᱤ ᱢᱮᱱᱟᱜ ᱛᱟᱞᱮᱭᱟ ᱟᱞᱮᱭᱟᱜ
ᱚ ᱢᱟᱱᱮ ᱟᱯᱮ ᱫᱚ ᱟᱹᱰᱤ ᱡᱟᱹᱥᱛᱤ ᱜᱮᱯᱮ ᱨᱚᱦᱚᱭ ᱜᱮᱭᱟ ᱛᱟᱦᱟᱞᱮ᱾
ᱦᱳᱭ ᱦᱳᱭ ᱡᱟᱹᱥᱛᱤ ᱜᱮᱞᱮ ᱨᱚᱦᱚᱭ ᱠᱮᱜ᱾ ᱩᱸ᱾ ᱦᱚᱸ ᱢᱟᱱᱮ ᱪᱮᱫ ᱤᱧ ᱞᱟᱹᱭᱟ ᱟᱞᱮ ᱫᱚ ᱦᱚᱸᱜᱼᱚᱭ ᱱᱤᱛᱚᱜ ᱟᱸ ᱚᱱᱟ ᱦᱚᱸ ᱱᱚᱣᱟ ᱠᱚ ᱨᱚᱦᱚᱭ ᱪᱟᱵᱟᱭᱮᱱᱟ ᱚᱱᱟ ᱯᱚᱨᱮ ᱟᱨᱦᱚᱸ ᱡᱟᱦᱟᱸ ᱥᱤᱡᱤᱱ ᱦᱤᱡᱩᱜ ᱠᱟᱱᱟ ᱟᱨᱦᱚ ᱚᱱᱟᱞᱮ ᱨᱚᱦᱚᱭᱟ᱾ ᱢᱟᱱᱮ ᱵᱟᱹᱫᱽ ᱠᱚᱫᱚ ᱠᱷᱟᱹᱞᱤ ᱫᱚ ᱵᱟᱝᱞᱮ ᱫᱚᱦᱚᱭᱟ᱾ ᱚᱱᱛᱮ ᱫᱚ? ᱞᱮᱛᱟᱲ ᱜᱮ! ᱞᱮᱛᱟᱲ ᱜᱮ ᱨᱚᱦᱚᱭ ᱟᱠᱟᱫ ᱵᱷᱮᱛ ᱨᱮᱜᱮ ᱢᱮᱱᱟᱜ ᱠᱟᱜ ᱞᱮᱭᱟ᱾
ᱟᱵᱮᱱ
ᱦᱮᱸ ᱥᱤᱡᱤᱱ ᱩᱯᱚᱨ ᱢᱟ ᱦᱩᱭᱩᱜ ᱠᱟᱱ ᱜᱮᱭᱟ ᱚᱱᱟ ᱵᱮᱜᱚᱨ ᱦᱚᱸ ᱫᱚ ᱡᱟᱦᱟᱸ ᱠᱚ ᱵᱷᱤᱱᱟᱹ ᱥᱤᱡᱤᱱ ᱨᱮᱱᱟᱜ ᱦᱚᱸ ᱢᱮᱱᱟᱜ ᱟᱠᱟᱫᱟ ᱡᱟᱦᱟᱸ ᱠᱚ ᱚᱱᱟ ᱞᱮ ᱨᱚᱦᱚᱭ ᱠᱟᱜ ᱠᱟᱱᱟ, ᱟᱫᱚ ᱫᱟᱜ ᱠᱚ ᱢᱮᱱᱟᱜᱼᱟ᱾ ᱛᱚ ᱫᱟᱜ ᱠᱚ ᱢᱮᱱᱟᱜ ᱟᱞᱮ ᱫᱚ ᱦᱟᱸᱜ ᱵᱟᱝᱞᱮ ᱵᱟᱝᱞᱮ ᱵᱩᱡᱷᱟᱹᱣ ᱮᱜᱼᱟ᱾ ᱞᱮ ᱨᱚᱦᱚᱭ ᱠᱟᱜ ᱜᱮ ᱚᱱᱛᱮ ᱫᱚ ᱫᱟᱜ ᱨᱮᱱᱟᱜ ᱠᱟᱹᱴᱤᱡ ᱥᱚᱢᱚᱥᱥᱟ ᱧᱮᱞᱚᱜ ᱠᱟᱱ ᱛᱟᱦᱮᱸᱫ ᱟᱨᱦᱚ ᱨᱚᱦᱚᱭ ᱫᱚ ᱠᱟᱹᱴᱤᱡ ᱵᱚᱱ ᱵᱚᱛᱚᱨᱚᱜ ᱜᱮ ᱠᱟᱨᱚᱱ ᱨᱚᱦᱚᱭ ᱠᱟᱜ ᱟᱢ ᱩᱱᱟᱜ ᱜᱟᱱ ᱡᱩᱫᱤ ᱵᱟᱭ ᱫᱟᱜᱟ ᱦᱚ ᱛᱟᱣ ᱛᱟᱦᱮᱱᱟ ᱵᱟᱝ
ᱦᱳᱭ ᱚᱱᱟᱦᱚ ᱠᱟᱛᱷᱟ ᱠᱟᱱ ᱜᱮᱭᱟ
ᱵᱟᱲᱟᱭ ᱜᱮᱭᱟᱵᱚᱱ ᱡᱮ ᱡᱟᱦᱟᱱᱟᱜ ᱡᱤᱱᱤᱥ ᱮᱢ ᱨᱚᱦᱚᱭ ᱞᱮᱠᱷᱟᱱ ᱫᱟᱜ ᱫᱚ ᱩᱱ ᱫᱚᱨᱠᱟᱨᱟ ᱟᱨ ᱫᱟᱜ ᱡᱩᱫᱤ ᱵᱟᱢ ᱟᱢᱟᱜ-ᱟ ᱦᱟᱸᱜ ᱚᱱᱟ ᱫᱟᱨᱮ ᱫᱚ ᱜᱚᱡᱚᱜ ᱟᱥᱮ
ᱦᱳᱭ ᱛᱟᱦᱚᱞᱮ ᱜᱚᱝᱠᱮ ᱟᱯᱮ ᱥᱮᱱ ᱫᱚ ᱚᱱᱟ ᱵᱩᱨᱩ ᱠᱚᱫᱚ ᱵᱟᱹᱱᱩᱜ ᱠᱟᱫᱟ
ᱵᱟᱝ ᱵᱟᱝ ᱵᱟᱝ ᱵᱩᱨᱩ ᱠᱚᱫᱚ ᱵᱟᱹᱱᱩᱜᱼᱟ ᱢᱮᱱ ᱟᱱ ᱵᱤᱨ ᱠᱚᱫᱚ ᱟᱞᱮ ᱫᱚ ᱵᱤᱨ ᱥᱚᱝᱜᱮ ᱠᱟᱱᱟᱞᱮ ᱛᱚ ᱚᱲᱟᱜ ᱥᱩᱨ ᱠᱷᱚᱱᱟᱜ ᱮᱠᱟᱞ ᱛᱮ ᱵᱩᱨᱩ ᱵᱤᱨ ᱠᱚᱫᱚ ᱮᱛᱚᱦᱚᱵ ᱟᱠᱟᱱᱟ ᱟᱨ ᱢᱩᱪᱟᱹᱫ ᱞᱮᱠᱷᱟᱱ ᱜᱮ ᱟᱨᱚ ᱟᱞᱮᱭᱟᱜ ᱵᱟᱹᱫᱽ ᱠᱷᱮᱛ ᱠᱚ ᱮᱛᱚᱦᱚᱵ ᱠᱟᱱᱟ ᱚᱱᱠᱟᱛᱮᱜ ᱜᱮ ᱟᱞᱮᱭᱟᱜ ᱚᱱᱛᱮᱱᱟᱜ ᱯᱚᱨᱤᱵᱮᱥ ᱠᱚᱫᱚ ᱟᱯᱮ ᱚᱱᱛᱮ ᱫᱚ ᱚᱠᱟ ᱞᱮᱠᱟ ᱠᱟᱹᱴᱤᱡ ᱞᱟᱹᱭ ᱞᱮᱠᱷᱟᱱ ᱱᱟᱯᱟᱭ ᱠᱚᱜᱼᱟ
ᱟᱞᱮ ᱱᱚᱛᱮ ᱫᱚ ᱥᱩᱫᱷᱩ ᱧᱮᱞ ᱞᱮᱠᱷᱟᱱ ᱫᱚ ᱥᱩᱫᱷᱩ ᱮᱠᱷᱟᱱ ᱜᱮ ᱵᱩᱨᱩ ᱠᱚ ᱢᱮᱱᱟᱜ ᱛᱟᱞᱮᱭᱟ ᱚᱱᱟ ᱵᱩᱨᱩ ᱥᱟᱭᱤᱰ ᱠᱚᱨᱮ ᱮᱢᱱᱤ ᱠᱷᱮᱛ ᱠᱚ ᱢᱮᱱᱟᱜᱼᱟ ᱵᱟᱹᱭᱦᱟᱹᱲ ᱨᱮᱞᱮ ᱢᱮᱱ ᱜᱮᱭᱟ ᱚᱱᱟ ᱠᱚᱫᱚ
ᱦᱳᱭ ᱦᱳᱭ
ᱦᱮᱸ ᱛᱟᱯᱚᱨ ᱚᱱᱠᱟ ᱢᱟᱱᱮ ᱚᱲᱟᱜ ᱚᱲᱟᱜ ᱵᱟᱲᱜᱮ ᱠᱚᱨᱮ ᱫᱚ ᱮᱢᱱᱤ ᱡᱚᱱᱰᱨᱟ ᱠᱚᱞᱮ ᱪᱟᱥ ᱜᱮᱭᱟ
ᱦᱮᱸ ᱦᱮᱸ
ᱡᱚᱱᱰᱨᱟ ᱛᱟᱨᱯᱚᱨ ᱨᱟᱦᱮᱲ ᱚᱱᱟ ᱟᱨᱚ ᱟᱭᱢᱟ ᱜᱟᱱ ᱢᱮᱱᱟᱜᱼᱟ ᱥᱚᱵᱡᱤ ᱠᱚ ᱚᱱᱟ
ᱟᱪᱷᱟᱷᱟ ᱛᱟᱦᱞᱮ ᱯᱷ ᱚᱱᱛᱮ ᱵᱤᱨ ᱫᱚ ᱢᱮᱱᱟᱜ ᱟᱥᱮ ᱵᱟᱝ
ᱦᱳᱭ ᱵᱤᱨᱤᱫ ᱢᱮᱱᱟᱜᱼᱟ ᱟᱹᱰᱤ ᱟᱭᱢᱟ ᱡᱟᱹᱥᱛᱤ ᱜᱮ
ᱛᱮ ᱛᱟᱦᱚᱞᱮ ᱦᱟᱹᱛᱤ ᱠᱚ ᱚᱱᱠᱟ ᱢᱮᱱᱟᱜ ᱠᱚᱣᱟ
ᱦᱮᱸ ᱦᱟᱹᱛᱤ ᱠᱚᱦᱚᱸ ᱢᱮᱱᱟᱜ ᱢᱮᱱᱟᱜ ᱠᱚᱜᱮᱭᱟ
ᱚ
ᱟᱫᱚ ᱱᱚᱜᱼᱚ ᱱᱚᱝᱠᱟ ᱢᱟᱱᱮ ᱪᱟᱥ ᱠᱟᱹᱢᱤ ᱥᱚᱢᱚᱭ ᱡᱚᱠᱷᱚᱱ ᱦᱩᱲᱩ ᱠᱚ ᱵᱤᱞᱤᱜ ᱛᱟᱞᱮᱭᱟ ᱛᱚᱠᱷᱚᱱ ᱠᱚ ᱦᱤᱡᱩᱜ ᱜᱮᱭᱟ ᱫᱚᱢᱮ ᱥᱟᱸᱜᱮ ᱧᱚᱜ
ᱠᱷᱚᱭᱯᱚᱛᱤ ᱠᱚ ᱪᱮᱫ
ᱠᱷᱭ ᱵᱚᱛᱤ ᱦᱮᱸ ᱦᱩᱭᱩᱜ ᱜᱮᱭᱟ ᱵᱷᱟᱜᱤ ᱜᱮ ᱡᱟᱹᱥᱛᱤ ᱧᱚᱜ ᱜᱮ
ᱛᱟᱦᱚᱞᱮ ᱱᱚᱜᱼᱚᱭ ᱡᱮ ᱠᱷᱚᱭ ᱠᱷᱚᱛᱤ ᱦᱩᱭᱩᱜᱼᱟ ᱛᱟᱦᱚᱞᱮ ᱟᱯᱮ ᱥᱚᱨᱠᱟᱨ ᱯᱟᱦᱴᱟ ᱠᱷᱚᱱᱟᱜ ᱚᱱᱠᱟᱱᱟᱜ ᱜᱚᱲᱚ ᱜᱚᱯᱚᱲᱚ ᱯᱮ ᱧᱟᱢᱟ ᱥᱮ ᱵᱟᱝ
ᱚᱱᱠᱟ ᱜᱚᱲᱚ ᱵᱚᱞᱛᱮ ᱜᱮᱞᱮ ᱱᱤᱛᱚᱜ ᱫᱷᱟᱹᱵᱤᱡ ᱫᱚ ᱟᱹᱣᱤᱞ ᱞᱮ ᱧᱟᱢ ᱟᱠᱟᱫᱟ ᱛᱟᱨᱯᱚᱨ ᱯᱟᱪᱮᱫ ᱜᱮ ᱡᱚᱫᱤ ᱞᱮ ᱧᱟᱢ ᱠᱷᱟᱱ ᱫᱚ ᱱᱤᱛᱚᱜ ᱫᱚ
ᱟᱪᱷᱟ ᱟᱪᱪᱷᱟ ᱵᱮᱥ ᱱᱚᱝᱠᱟ ᱱᱟᱯᱟᱭ ᱵᱟᱝ ᱟᱫᱚ ᱥᱟᱹᱨᱤᱜᱮ ᱜᱚᱲᱚ ᱧᱟᱢ ᱫᱚ ᱟᱹᱰᱤ ᱜᱮ ᱞᱟᱹᱠᱛᱤ ᱢᱮᱱᱟᱜ ᱟᱠᱟᱫᱟ ᱠᱟᱨᱚᱱ ᱟᱵᱚ ᱫᱚ ᱟᱵᱚ ᱩᱱᱟᱹᱜ ᱠᱚᱥᱴᱚ ᱠᱟᱛᱮ ᱵᱚᱱ ᱪᱟᱥ ᱮᱼᱟ ᱟᱨ ᱚᱱᱠᱟ ᱱᱚᱝᱠᱟ ᱡᱩᱫᱤ ᱠᱷᱚᱭ ᱠᱷᱚᱛᱤ ᱦᱚᱴᱚ ᱠᱟᱜᱼᱟ ᱵᱟᱝ ᱟᱵᱚ ᱵᱚᱱ ᱧᱮᱞ ᱠᱟᱫᱠᱚᱣᱟ ᱡᱮ ᱟᱵᱚ ᱟᱵᱚᱣᱟᱜ ᱠᱚ ᱠᱷᱚᱭ ᱠᱷᱚᱛᱤ ᱞᱮᱠᱷᱟᱱ ᱩᱱᱠᱩ ᱡᱩᱫᱤ ᱵᱟᱠᱚ ᱮᱢᱟ ᱚᱱᱟ ᱫᱚ ᱟᱹᱰᱤ ᱵᱟᱹᱲᱤᱡ ᱜᱮᱭᱟᱭ ᱪᱮᱫ ᱵᱟᱝ ᱟᱠᱚ ᱡᱩᱫᱤ ᱵᱚᱱ ᱧᱮᱞ ᱠᱚᱣᱟ ᱡᱮ ᱡᱤᱭᱟᱹᱞᱤ ᱪᱮᱛᱟᱱ ᱟᱵᱚ ᱡᱩᱫᱤ ᱡᱟᱦᱱᱟᱜ ᱵᱚᱱ ᱵᱟᱹᱲᱤᱡ ᱵᱚᱱ ᱠᱚᱨᱟᱣᱟ ᱛᱚᱠᱷᱚᱱ ᱫᱚ ᱧᱮᱞ ᱢᱮ ᱟᱵᱚ ᱪᱮᱛᱟᱱ ᱥᱴᱮᱯ ᱠᱚ ᱦᱟᱛᱟᱣᱟ ᱦᱟᱱᱟ ᱪᱮᱫᱟᱜ ᱱᱚᱝᱠᱟ ᱠᱮᱫᱼᱟᱯᱮ ᱵᱟᱝ ᱥᱮ ᱛᱚ ᱱᱤᱛᱚᱜ ᱡᱩᱫᱤ ᱟᱵᱚ ᱟᱵᱚ ᱛᱚ ᱟᱨ ᱩᱱᱠᱩ ᱫᱚ ᱵᱟᱵᱚᱱ ᱪᱤᱠᱟᱹ ᱫᱟᱲᱮᱭᱟᱠᱚ ᱩᱱᱟᱹᱜ ᱢᱟᱨᱟᱝ ᱡᱤᱭᱟᱹᱞᱤ ᱠᱟᱱᱟ ᱠᱚ ᱦᱮᱸ
ᱦᱮᱸ
ᱚᱱᱟ ᱞᱮᱠᱟᱛᱮ ᱡᱚᱢᱟ ᱠᱚ ᱴᱷᱤᱠ ᱜᱮᱭᱟ ᱛᱚ ᱟᱞᱮ ᱦᱚᱸ ᱠᱷᱚᱛᱤᱯᱩᱨᱩᱨᱚᱱ ᱮᱢ ᱠᱟᱛᱟᱞ ᱞᱮᱯᱮ ᱦᱮᱸ ᱵᱟᱝ ᱟᱫᱚ ᱮᱢ ᱞᱟᱹᱜᱤᱫ ᱞᱟᱹᱠᱛᱤᱜ ᱠᱟᱱ ᱜᱮᱭᱟ
ᱦᱚᱭ
ᱛᱟᱦᱚᱞᱮ ᱜᱚᱢᱠᱮ ᱡᱚᱢ ᱵᱟᱲᱟ ᱠᱚ ᱦᱩᱭᱱᱟ?
ᱦᱳᱭ ᱟᱹᱣᱨᱤ ᱦᱩᱭᱩᱜᱼᱟ ᱡᱮᱢᱚᱱ ᱱᱚᱜᱼᱚᱭ ᱛᱩᱯᱩ ᱠᱟᱛᱮᱫ ᱞᱤᱧ ᱫᱩᱲᱩᱵ ᱠᱟᱱ ᱛᱟᱦᱮᱸᱱᱟ᱾
ᱟᱪᱪᱷᱟ ᱟᱪᱪᱷᱟ ᱟᱪᱪᱷᱟ ᱵᱮᱥ ᱵᱮᱥ ᱱᱤᱡᱮ ᱫᱚ ᱱᱤᱡᱮ ᱦᱚ ᱥᱟᱨᱤ ᱡᱚᱢ ᱵᱟᱲᱟᱭ ᱥᱮᱛᱟᱜ ᱨᱮᱫᱚ ᱱᱟᱥᱛᱟ ᱦᱩᱭ ᱠᱟᱱᱟ
ᱟᱹᱞᱤᱧ ᱦᱚᱸ ᱥᱮᱛᱟᱜ ᱨᱮᱞᱤᱧ ᱠᱷᱟᱹᱡᱟᱹᱲᱤ ᱞᱤᱧ ᱡᱚᱢ ᱠᱟᱫᱟ᱾ ᱫᱟᱠᱟ ᱜᱮ ᱟᱹᱣᱨᱤ ᱡᱚᱢ ᱦᱩᱭᱩᱜᱼᱟ᱾
ᱟᱪᱪᱷᱟ ᱟᱪᱪᱷᱟ ᱱᱤᱡᱮ ᱦᱚᱸ ᱚᱱᱠᱟ ᱱᱟᱥᱛᱟ ᱵᱟᱲᱟ ᱠᱟᱛᱮᱜ ᱦᱚᱸᱚᱭ ᱪᱟᱞᱟᱣ ᱦᱩᱭ ᱞᱮᱱᱟ ᱛᱚ ᱜᱚᱰᱟ ᱥᱮᱫ ᱜᱚᱰᱟ ᱥᱮᱫ ᱪᱟᱞᱟᱣ ᱠᱟᱛᱮᱜ ᱦᱚᱭᱚᱝ ᱱᱟᱥᱮ ᱵᱮᱭᱟᱢ ᱠᱚ ᱫᱟᱹᱲ ᱵᱟᱲᱟ ᱦᱩᱭᱱᱟ ᱟᱨ ᱦᱮᱡ ᱵᱟᱲᱟ ᱠᱟᱛᱮ ᱠᱟᱭᱨᱟ ᱠᱚ ᱟᱨ ᱵᱤᱞᱤ ᱟᱨ ᱤᱭᱟᱹ ᱡᱚᱢ ᱦᱩᱭᱱᱟ ᱪᱷᱳᱞᱟ᱾
ᱦᱚᱸ
ᱡᱤᱨᱟᱹᱣ ᱵᱟᱲᱟ ᱠᱟᱛᱮ ᱱᱚᱭᱼᱚᱭ ᱤᱥᱤᱱ ᱛᱚᱵ ᱡᱚᱢ ᱦᱩᱭᱩᱜᱼᱟ ᱫᱟᱠᱟ ᱫᱚ ᱳᱭ ᱵᱟᱨᱚ ᱥᱟᱲᱮ ᱮᱜᱟᱨᱚ ᱵᱟᱡᱮ ᱥᱟᱡ ᱛᱮ
ᱦᱚᱸ ᱦᱮᱸ
ᱛᱟᱦᱞᱮ ᱜᱚᱢᱠᱮ ᱟᱯᱮ ᱚᱱᱛᱮᱱᱟᱜ ᱯᱟᱛᱟ ᱯᱚᱨᱚᱵᱽ ᱠᱚᱫᱚ ᱛᱟᱦᱮ ᱦᱩᱭᱩᱜ ᱟᱥᱮ ᱵᱟᱝ?
ᱦᱮᱸ ᱯᱟᱛᱟ ᱯᱚᱨᱚᱵᱽ ᱦᱮᱸ ᱥᱟᱸᱜᱮ ᱧᱚᱜ ᱜᱮ ᱦᱩᱭᱩᱜ ᱛᱟᱞᱮ ᱜᱮᱭᱟ ᱚᱱᱮ ᱱᱚᱝᱠᱟ ᱡᱮᱢᱚᱱ ᱟᱢᱵᱟᱵᱚᱛᱤ ᱨᱮᱦᱚᱸ ᱯᱟᱛᱟ ᱫᱚᱞᱮ ᱫᱚᱦᱚᱭ ᱠᱮᱭᱟ ᱟᱞᱮ ᱢᱟᱱᱮ ᱟᱞᱮ ᱚᱸᱰᱮ ᱫᱚ ᱵᱟᱝ ᱟᱞᱮ ᱯᱟᱥᱮ ᱟᱹᱛᱩ ᱨᱮ
ᱦᱮᱸ ᱦᱮᱸ
ᱞᱮ ᱢᱟᱱᱮ ᱟᱹᱰᱤ ᱢᱟᱨᱟᱝ ᱯᱟᱛᱟ ᱞᱮᱠᱟ ᱦᱮᱸ ᱦᱳᱭ ᱚᱱᱟ ᱥᱟᱶᱛᱮ ᱢᱟᱱᱮ ᱜᱟᱭᱟᱱ ᱠᱚᱠᱚ ᱫᱚᱦᱚᱭᱟ ᱛᱟᱨᱯᱚᱨᱮ ᱯᱟᱛᱟ ᱮᱱᱮᱡ ᱠᱚ ᱚᱱᱟᱛᱮ ᱚᱱᱟ ᱚᱱᱟ ᱥᱟᱶᱛᱮ ᱟᱭᱢᱟ ᱡᱟᱦᱟᱸᱭ ᱠᱚ ᱥᱟᱯᱲᱟᱣᱟ ᱚᱸᱰᱮ
ᱦᱮᱸ ᱦᱮᱸ
ᱡᱟᱦᱟᱸᱭ ᱠᱚ ᱥᱮᱞᱮᱫ ᱠᱚ ᱛᱟᱦᱮᱱᱟ ᱩᱱᱠᱩ ᱞᱟᱹᱜᱤᱫ ᱟᱨᱚ ᱥᱤᱨᱯᱟᱹ ᱠᱚ ᱛᱟᱦᱮᱱᱟ᱾
ᱟᱪᱪᱷᱟ᱾ ᱡᱟᱠ ᱜᱮ ᱟᱹᱰᱤ ᱱᱟᱯᱟᱭ ᱛᱟᱦᱞᱮ ᱡᱟᱸᱠ ᱡᱚᱢ ᱢᱩᱠᱷ ᱜᱮᱯᱮ ᱢᱟᱱᱟᱣ ᱜᱮᱭᱟ ᱵᱟᱝ ᱚᱢᱵᱚᱵᱚᱛᱤ ᱚᱢᱵᱚᱵᱩᱛᱤ ᱫᱚ ᱚᱠᱟ ᱞᱮᱠᱟ ᱯᱮ ᱢᱟᱱᱟᱣᱟ ᱚᱢᱵᱚᱵᱩᱛᱤ ᱢᱟ ᱱᱟᱣᱟ ᱜᱤᱧ ᱟᱸᱡᱚᱢ ᱠᱮᱫ?
ᱦᱮᱸ ᱟᱢᱟᱵᱚᱛᱤ ᱢᱟᱱᱮ ᱥᱮ ᱠᱟᱱᱴᱟᱲ ᱠᱚ ᱠᱚ ᱡᱚᱢ ᱜᱮᱭᱟ ᱠᱟᱱᱴᱷᱟᱲ ᱯᱤᱴᱷᱟᱹ ᱩᱞ
ᱦ ᱚᱱᱟ ᱫᱚ ᱚᱱᱠᱟ ᱪᱮᱫ ᱞᱮᱠᱟᱯᱮ ᱢᱟᱱᱟᱣᱟ ᱚᱱᱟ ᱫᱚ ᱠᱟᱱᱴᱷᱟᱲ ᱵᱤᱞᱤ ᱢᱟ ᱫᱤᱱᱟᱹᱢ ᱜᱮᱠᱚ ᱡᱚᱢ ᱦᱩᱭᱩᱜ ᱠᱟᱱ᱾
ᱦᱮᱸ ᱦᱮᱸ ᱟᱫᱚ ᱚᱱᱟ ᱦᱚᱸ ᱢᱤᱫᱴᱟᱱ ᱥᱤᱡᱤᱱ ᱨᱮ ᱵᱟᱝ ᱦᱩᱭᱩᱜᱼᱟ᱾
ᱦᱮᱸ
ᱛᱚ ᱚᱱᱟ ᱩᱯᱚᱞᱚᱠᱠᱷᱮ ᱜᱮ ᱩᱱᱟᱹᱜ ᱫᱚ ᱟᱹᱞᱤᱧ ᱫᱚ ᱵᱟᱹᱞᱤᱧ ᱵᱟᱲᱟᱭᱟ ᱠᱤᱱᱛᱩ ᱠᱟᱹᱴᱤᱡ ᱜᱮᱞᱤᱧ ᱵᱟᱲᱟᱭᱟ
ᱛᱚ ᱚᱱᱟ ᱫᱚᱞᱤᱧ ᱵᱟᱲᱟᱭᱟ ᱡᱮ ᱟᱵᱟᱵᱚᱛᱤ ᱨᱮᱫᱚ ᱡᱮ ᱠᱟᱱᱴᱷᱟᱲ ᱟᱨ ᱠᱤᱡᱲᱤ ᱟᱨ ᱯᱤᱴᱷᱟᱹ ᱠᱟᱨᱩᱞ
ᱚ ᱯᱤᱴᱷᱟᱹ ᱵᱚᱞᱛᱮ ᱪᱮᱫ ᱯᱤᱴᱷᱟᱹ ᱠᱚᱯᱮ ᱡᱚᱢ ᱜᱮᱭᱟ?
ᱯᱤᱴᱷᱟᱹ ᱠᱚ
ᱟᱪᱪᱷᱟ ᱢᱟᱱᱮ ᱩᱱ ᱦᱤᱞᱳᱜ ᱫᱚ ᱚᱱᱟ ᱠᱚ ᱠᱚᱨᱟᱣ ᱛᱮᱜᱮ ᱦᱩᱭᱩᱜᱼᱟ ᱥᱮ ᱪᱮᱫ ᱞᱮᱠᱟ
ᱦᱳᱭ ᱟᱫᱚ ᱠᱚᱨᱟᱣ ᱛᱮᱫᱚ ᱦᱩᱭᱩᱜᱼᱟ ᱵᱚᱞᱛᱮ ᱜᱮᱞᱮ ᱪᱮᱞ ᱞᱮᱠᱟ ᱢᱟᱱᱮ ᱚᱱᱟ ᱫᱚ ᱡᱟᱦᱟᱸᱭ ᱴᱷᱮᱱ ᱜᱮ ᱢᱟᱱᱮ ᱡᱟᱦᱟᱸᱭ ᱡᱟᱦᱟᱸ ᱨᱚᱠᱚᱢ ᱢᱟᱱᱮ ᱵᱟᱠᱚ ᱚᱠᱚᱭᱠᱚ ᱠᱚᱨᱟᱣ ᱢᱟᱱᱮ ᱱᱚᱨᱢᱟᱞᱤ ᱢᱟᱱᱮ ᱥᱟᱫᱟ ᱦᱚᱞᱚᱝ ᱨᱮᱱᱟᱜ ᱯᱤᱴᱷᱟᱹ
ᱦᱮᱸ ᱦᱮᱸ
ᱤᱭᱟ ᱯᱤᱴᱷᱟᱹ
ᱦᱮᱸᱮᱸ
ᱦᱮᱸ
ᱟᱪᱷᱟ ᱢᱟᱱᱮ ᱚᱱᱟ ᱫᱚ ᱠᱚᱨᱟᱣ ᱵᱚᱞᱛᱮ ᱚᱱᱟ ᱫᱚ ᱢᱟᱲᱟᱝ ᱠᱷᱚᱱᱟᱜ ᱜᱮᱠᱚ ᱠᱚᱨᱟᱣ ᱟᱹᱜᱩ ᱵᱟᱝ ᱚᱱᱟ ᱤᱭᱟᱹ ᱛᱮᱜᱮ ᱠᱚᱨᱟᱣ ᱠᱮᱫ ᱜᱮ ᱱᱟᱯᱟᱭ ᱠᱟᱛᱷᱟ ᱟᱹᱰᱤ ᱠᱤᱪᱷᱩ ᱵᱟᱰᱟᱭ ᱧᱟᱢᱱᱟ ᱟᱯᱮᱴᱷᱮᱡ ᱠᱷᱚᱱᱟᱜ ᱟᱱᱮ ᱟᱪᱷᱟ ᱚᱱᱛᱮ ᱮᱱᱠᱷᱟᱱ ᱡᱚᱦᱟᱨ ᱜᱮ ᱟᱨᱦᱚᱸ ᱯᱚᱨᱮᱛᱮ ᱧᱟᱯᱟᱢ ᱦᱩᱭᱩᱜᱼᱟ ᱦᱮᱸ
ᱦᱳᱭ ᱡᱚᱦᱟᱨ ᱜᱮ